ᱦᱮᱸ, ᱦᱮᱸ, ᱡᱚᱦᱟᱸᱨ ᱜᱮ᱾
ᱦᱮᱸ ᱜᱚᱦᱚ ᱡᱚᱦᱟᱸᱨ ᱜᱮ, ᱜᱚᱝᱠᱮ᱾
ᱦᱮᱸ, ᱦᱮᱸ, ᱡᱚᱦᱟᱸᱨ ᱜᱮ, ᱟᱪᱪᱷᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱱᱟᱦᱟᱜ, ᱟᱯᱮ ᱜᱮ?
ᱦᱮᱸ ᱟᱞᱮ ᱦᱚᱸ ᱱᱟᱯᱟᱭ ᱜᱮ ᱦᱟᱸᱜ᱾
ᱦᱩᱸ᱾ ᱟᱪᱪᱷᱟ ᱜᱚᱝᱠᱮ ᱩᱦ ᱛᱷᱚᱲᱟ ᱚᱱᱟ ᱥᱟᱹᱫᱟᱹᱭ ᱵᱟᱯᱞᱟ ᱨᱮᱭᱟᱜ ᱮᱢ ᱞᱟᱹᱭ ᱞᱟᱝᱠᱷᱟᱡ ᱟᱹᱰᱤ ᱢᱚᱸᱡᱽ ᱦᱩᱭ ᱠᱚᱜᱼᱟ᱾
ᱥᱟᱹᱜᱟᱹᱭ ᱵᱟᱯᱞᱟ?
ᱥᱟᱹᱫᱟᱹᱭ ᱥᱟᱹᱫᱟᱹᱭ᱾
ᱥᱟᱹᱫᱟᱹᱭ ᱚᱻ ᱚᱱᱟ ᱵᱟᱨᱮ ᱛᱮᱫᱚ ᱦᱟᱸᱜ ᱤᱱᱟᱹᱜ ᱢᱚᱡᱽ ᱦᱟᱸᱜ ᱵᱟᱹᱞᱤᱧ ᱵᱟᱰᱟᱭᱟ ᱦᱟᱸᱜ᱾ ᱥᱟᱹᱫᱟᱹᱭ ᱵᱟᱯᱞᱟ ᱫᱚ, ᱪᱮᱫ ᱞᱮᱠᱟᱱᱟᱜ ᱠᱚ, ᱢᱮᱛᱟᱜᱼᱟ ᱦᱟᱸᱜ?
ᱵᱟᱯᱞᱟ ᱵᱮ ᱮᱸ ᱟᱭᱢᱟ ᱰᱷᱮᱨᱟ ᱟᱭᱢᱟ ᱰᱷᱮᱨ ᱛᱟᱵᱚᱱᱟ ᱟᱨ ᱛᱚᱵᱮ ᱚᱱᱟ ᱵᱟᱯᱞᱟ ᱨᱮᱭᱟᱜ ᱧᱩᱛᱩᱢ ᱦᱮᱸ ᱟᱫᱚ
ᱮ ᱵᱟᱯᱞᱟ ᱨᱮ ᱱᱤᱛᱩᱢ ᱡᱟᱦᱟᱸ ᱞᱮ ᱛᱚ ᱦᱩᱭᱩᱜ ᱠᱟᱱᱟ ᱢᱤᱫᱴᱟᱝ, ᱦᱩᱸ
ᱢᱟ ᱞᱟᱹᱭ ᱵᱮᱱ
ᱪᱮᱫ ᱞᱮᱠᱟᱢ ᱞᱟᱹᱭ ᱠᱮᱫᱟ, ᱡᱟᱦᱟᱸᱞᱮᱠᱟ ᱢᱤᱫᱴᱳᱡ ᱦᱩᱭᱱᱟ ᱮᱸᱫ ᱫᱩᱣᱟᱹᱨ ᱵᱟᱯᱞᱟ ᱛᱟᱯᱚᱨᱮ ᱥᱟᱸᱜᱟ ᱵᱟᱯᱞᱟ, ᱴᱩᱝᱠᱤ ᱫᱤᱯᱤᱞ ᱦᱮᱸ, ᱛᱟᱯᱚᱨᱮ ᱠᱚᱸᱰᱮᱞ ᱧᱟᱯᱟᱢ ᱵᱟᱯᱞᱟ ᱦᱚᱸᱜ-ᱚᱱᱠᱟ ᱟᱹᱰᱤ ᱜᱟᱱ ᱵᱟᱯᱞᱟ ᱢᱮᱱᱟᱜᱼᱟ ᱵᱷᱟᱜᱽ
ᱦᱩᱸ, ᱩᱸ ᱵᱟᱯ ᱵᱟᱯᱞᱟ ᱫᱚ ᱵᱚᱞᱮ ᱮᱸᱻ ᱟᱵᱚ ᱦᱚᱲ ᱦᱚᱯᱚᱱᱟᱜ ᱫᱚ ᱜᱮᱞ ᱯᱮ ᱜᱚᱴᱟᱝ ᱢᱮᱱᱟᱜᱼᱟ ᱟᱫᱚ ᱥᱟᱹᱫᱟᱹᱭ ᱵᱟᱯᱞᱟ ᱦᱮᱸ ᱥᱟᱹᱫᱟᱹᱭ ᱵᱟᱯᱞᱟ ᱜᱳᱞᱟᱭᱴᱤ ᱵᱟᱯᱞᱟ ᱴᱩᱝᱠᱤ ᱫᱤᱯᱤᱞ ᱵᱟᱯᱞᱟ᱾ ᱥᱟᱸᱜᱷᱟ ᱵᱟᱯᱞᱟ
ᱦᱮᱸ ᱦᱩᱸ
ᱡᱟᱶᱟᱭ ᱠᱤᱨᱤᱧᱟᱜ ᱵᱟᱯᱞᱟ ᱦᱤᱨᱢ ᱪᱷᱟᱹᱴ ᱛᱟᱱ ᱵᱟᱯᱞᱟ ᱚᱨ ᱟᱫᱮᱨ ᱵᱟᱯᱞᱟ ᱧᱤᱨ ᱵᱚᱞᱚᱜ ᱵᱟᱯᱞᱟ ᱛᱟᱨ ᱤᱯᱩᱛᱩᱫ ᱵᱟᱯᱞᱟ ᱟᱯᱟᱝᱜᱤᱨ ᱵᱟᱯᱞᱟ, ᱞᱟ ᱠᱩᱰᱳᱞ ᱜᱟᱹᱨᱫᱤ ᱡᱟᱶᱟᱭ ᱵᱟᱯᱞᱟ ᱟᱨ ᱵᱚᱞᱮ ᱨᱟᱺᱰᱤ ᱵᱟᱯᱞᱟ
ᱢᱟᱱᱮ ᱡᱮᱛᱮ ᱜᱚᱴᱟᱝ ᱡᱚᱛᱮ ᱛᱮ ᱢᱮᱱᱟᱜ ᱟᱥ ᱵᱟᱝ᱾
ᱢᱮᱱᱟᱜᱼᱟ ᱦᱳᱭ,
ᱡᱚᱛᱷᱚ ᱛᱮ ᱜᱮᱯᱮᱞ ᱜᱚᱴᱟᱝ ᱵᱟᱯᱞᱟ ᱨᱮᱭᱟᱜ ᱤᱭᱟᱹ ᱢᱮᱱᱟᱜᱼᱟ᱾
ᱦᱮᱸ,
ᱢᱤᱜ ᱛᱷᱚᱛᱚ ᱫᱚ ᱪᱮᱜ ᱮᱢ ᱞᱟᱹᱭ ᱠᱮᱜᱼᱟ ᱦᱟᱸᱜ ᱥᱟᱹᱫᱟᱹᱭ ᱵᱟᱯᱞᱟ?
ᱥᱟᱹᱫᱟᱹᱭ ᱵᱟᱯᱞᱟ ᱦᱳᱭ,
ᱥᱟᱹᱫᱟᱹᱭ ᱵᱟᱯᱞᱟ ᱥᱮ ᱥᱟᱹᱜᱟᱹᱭ ᱵᱟᱯᱞᱟ ᱦᱟᱜ,
ᱥᱟᱹᱫᱟᱹᱭ ᱥᱟᱹᱫᱟᱹᱭ,
ᱦᱩᱸ ᱟᱪᱪᱷᱟ ᱟᱪᱪᱷᱟ ᱛᱚ, ᱱᱚᱣᱟ ᱨᱮᱭᱟᱜ ᱦᱟᱸᱜ ᱱᱤᱭᱚᱢ ᱱᱤᱛᱤ ᱫᱚ ᱪᱮᱜ ᱞᱮᱠᱟ ᱱᱚᱣᱟ ᱨᱮᱭᱟᱜ ᱦᱟᱸᱜ ᱠᱟᱹᱢᱤ ᱠᱟᱹᱥᱱᱤ ᱠᱚᱫᱚ ᱦᱟᱸᱜ ᱢᱟᱱᱮ ᱪᱮᱜ ᱞᱮᱠᱟ? ᱠᱟ ᱵᱷᱟᱵᱛᱮ ᱱᱚᱣᱟ ᱨᱮᱭᱟᱜ ᱠᱟᱹᱢᱤ ᱫᱚ ᱦᱟᱸᱜ ᱦᱩᱭᱩᱜ ᱜᱮᱭᱟ?
ᱩᱸᱢ ᱱᱚᱣᱟ ᱨᱮᱭᱟᱜ ᱫᱚ ᱱᱟᱦᱟᱜ, ᱜᱷᱟᱨᱚᱡᱽ ᱨᱮ ᱜᱤᱫᱟᱹᱨ ᱯᱤᱫᱟᱹᱨ ᱠᱚ ᱦᱟᱨᱟ ᱵᱩᱨᱩ ᱞᱮᱱᱠᱷᱟᱱ ᱜᱮ, ᱮᱸᱜᱟ ᱟᱸᱯᱟ ᱣᱟᱜ, ᱫᱟᱱ ᱟᱨ ᱦᱩᱫᱤᱥ ᱫᱚ ᱵᱟᱹᱲᱛᱤᱜᱼᱟ ᱜᱷᱟᱨᱚᱸᱡᱽ ᱨᱮ ᱡᱩᱫᱤ ᱠᱚᱲᱟᱭ ᱦᱟᱨᱟᱭᱮᱱ ᱠᱷᱟᱱ ᱜᱷᱟᱨᱚᱸᱡᱽ ᱨᱮ ᱫᱩᱲᱩᱵ ᱡᱟᱨᱣᱟ ᱠᱟᱛᱮ, ᱛᱮᱠᱩ ᱜᱟᱞᱢᱟᱨᱟᱣᱟ ᱜᱟᱞᱢᱟᱨᱟᱣ ᱜᱚᱴᱟᱭᱟ ᱥᱮᱫᱟᱭ ᱠᱷᱚᱱ ᱜᱮ ᱦᱮᱡ,
ᱟᱪᱪᱷᱟ ᱟᱪᱪᱷᱟ᱾
ᱟᱠᱟᱱ ᱞᱮᱠᱟ
ᱟᱪᱪᱷᱟ ᱟᱪᱪᱷᱟ, ᱟᱪᱪᱷᱟ ᱱᱚᱣᱟᱨᱮ ᱱᱚᱣᱟ ᱵᱟᱯᱞᱟ ᱨᱮᱫᱚ ᱪᱮᱜ ᱞᱮᱠᱟ ᱱᱚᱝᱠᱟᱢ? ᱨᱟᱭᱵᱟᱨ ᱦᱚᱛᱮᱡ ᱛᱮ ᱦᱩᱭᱩᱜᱼᱟ᱾ ᱥᱮ ᱪᱮᱜ ᱞᱮᱠᱟ ᱢᱟᱱᱮ ᱢᱮᱱ ᱫᱚ ᱱᱚᱣᱟ ᱠᱟᱱᱟ ᱢᱟᱱᱮ ᱡᱚᱠᱷᱚᱱ ᱢᱤᱫ ᱠᱚᱲᱟ ᱢᱤᱫ ᱠᱩᱲᱤ ᱡᱚᱠᱷᱚᱱ ᱠᱤᱱ ᱡᱩᱨᱤ ᱡᱚᱛᱟᱭ ᱱᱟᱠᱤᱱ ᱥᱮᱠᱤᱱ ᱵᱟᱯᱞᱟᱜ ᱞᱟᱹᱜᱤᱫ, ᱛᱚ ᱩᱱᱠᱤᱱᱟᱜ ᱵᱟᱯᱞᱟ ᱫᱚ ᱪᱮᱜ ᱞᱮᱠᱟ ᱚᱱᱟ ᱵᱟᱹᱨᱭᱟᱹᱛ ᱵᱟᱯᱞᱟ ᱞᱮᱠᱟ ᱦᱩᱭᱩᱜᱼᱟ ᱥᱮ ᱪᱮᱜ ᱞᱮᱠᱟ ᱥᱮ ᱠᱚᱲᱟ ᱟᱜ ᱤᱭᱟᱹ ᱦᱩᱭᱩᱜᱼᱟ ᱵᱟᱯᱞᱟ ᱫᱚ ᱦᱟᱸᱜ,
ᱱᱚᱣᱟ ᱱᱟᱦᱟᱜ ᱦᱚᱲ ᱦᱚᱯᱚᱱ ᱠᱚ ᱛᱟᱞᱟᱨᱮ ᱠᱚᱲᱟ ᱥᱮᱜ ᱨᱮᱱ ᱜᱤ ᱵᱟᱹᱦᱩ ᱥᱮᱸᱫᱽᱨᱟ ᱠᱚᱣᱟ, ᱢᱮᱱᱠᱷᱟᱱ ᱠᱩᱲᱤ ᱥᱮᱱ ᱫᱚ ᱡᱟᱶᱟᱭ ᱥᱮᱸᱫᱽᱨᱟ ᱵᱟᱠᱩ ᱪᱟᱞᱟᱜᱼᱟ᱾ ᱠᱚᱲᱟ ᱨᱮᱱ ᱮᱸᱜᱟ ᱟᱯᱟ ᱫᱚ ᱢᱤᱫᱴᱮᱱ, ᱨᱟᱭᱵᱟᱨᱤᱡ ᱠᱤᱱ ᱥᱟᱵᱮᱭᱟ ᱟᱨ ᱩᱱᱤ ᱫᱚ ᱠᱚᱲᱟ ᱞᱟᱹᱜᱤᱫ ᱵᱟᱹᱦᱩᱭᱮ ᱥᱤᱲᱤᱭ ᱥᱤᱲᱤᱭᱟ ᱮᱱᱛᱮᱫ ᱦᱮᱸ ᱠᱩᱲᱤ ᱥᱮᱜ ᱨᱮᱱ, ᱜᱮ ᱢᱟᱨᱟᱣ ᱜᱳᱴᱟ ᱠᱟᱛᱮᱜ ᱢᱤᱜ ᱫᱤᱱ ᱫᱚ ᱧᱮᱯᱮᱞᱚᱜ ᱞᱟᱹᱜᱤᱫ ᱠᱚ ᱱᱮᱱᱰᱟᱭᱟ ᱱᱮᱰᱟ ᱫᱤᱱ ᱨᱮ ᱠᱚᱲᱟ ᱥᱮᱫ ᱨᱮᱱ ᱫᱚ, ᱠᱩᱲᱤ ᱟ ᱟᱹᱛᱩ ᱛᱮ ᱧᱮᱯᱮᱞᱚᱜ ᱠᱚ ᱪᱟᱞᱟᱜ-ᱟ᱾ ᱟᱫᱚ ᱡᱚᱜᱽ ᱢᱟᱺᱡᱷᱤ ᱚᱲᱟᱜ ᱨᱮ ᱧᱮᱯᱮᱞᱚᱜ ᱛᱮᱠᱚ ᱧᱮᱞ ᱠᱩᱥᱤᱜ-ᱟ᱾ ᱛᱷᱚᱲᱟ ᱫᱤᱱ ᱛᱟᱭᱚᱢ ᱠᱩᱲᱤ ᱥᱮᱜ ᱨᱮᱱ ᱫᱚ ᱚᱲᱟᱜ ᱫᱩᱣᱟᱹᱨ ᱧᱮᱞ ᱠᱚᱲᱟ ᱚᱲᱟᱜ ᱛᱮᱠᱚ ᱪᱟᱞᱟᱜ-ᱟ, ᱤᱱᱟᱹ ᱠᱟᱛᱮ ᱛᱮᱜ ᱡᱟᱶᱟᱭ ᱜᱟᱹᱛᱤ ᱠᱚ ᱪᱟᱞᱟᱜ-ᱟ᱾ ᱦᱮᱸ ᱠᱩᱲᱤ ᱥᱮᱜ ᱨᱮᱱ ᱮᱱᱛᱮᱜ ᱩᱱᱠᱩ ᱫᱚ ᱚᱲᱟᱜ ᱫᱩᱣᱟᱹᱨ, ᱠᱚ ᱪᱟᱞᱟᱜᱼᱟ ᱦᱮᱸ,
ᱢᱟᱱᱮ ᱚᱲᱟᱜ ᱫᱩᱣᱟᱹᱨ ᱥᱟᱶᱛᱮ ᱢᱟᱱᱮ ᱦᱚᱨᱚᱜ ᱪᱤᱱ ᱚᱱᱟ ᱠᱚᱠᱚ ᱠᱚᱨᱟᱣᱟ ᱥᱮ ᱪᱮᱜ ᱞᱮᱠᱟ ᱦᱟᱸᱜ?
ᱦᱮᱸ ᱦᱮᱸ ᱦᱮᱸ,
ᱟᱪᱪᱷᱟ ᱟᱪᱪᱷᱟ ᱛᱟᱯᱚᱨᱮ ᱵᱟᱯᱞᱟ ᱫᱚ ᱦᱟᱸᱜ ᱚᱠᱟᱨᱮ ᱦᱩᱭᱩᱜᱼᱟ? ᱵᱟᱯᱞᱟ ᱫᱚ ᱠᱚᱲᱟ ᱚᱲᱟᱜ ᱨᱮ ᱦᱩᱭᱩᱜ-ᱟ ᱥᱮ ᱠᱩᱲᱤ ᱚᱲᱟᱜ ᱨᱮ ᱦᱩᱭᱩᱜ-ᱟ ᱵᱟᱯᱞᱟ ᱴᱟᱜ ᱫᱚ ᱦᱟᱸᱜ ᱱᱚᱣᱟ
ᱱᱚᱣᱟ ᱫᱚ ᱛᱮᱜ ᱚᱱᱮ ᱤᱭᱟᱹ ᱩᱱᱤ ᱠᱚᱲᱟ ᱦᱚᱸᱠᱚ ᱫᱷᱩᱛᱤᱭᱟ ᱛᱚ ᱠᱩᱲᱤ ᱢᱟᱠᱚ ᱦᱚᱨᱚᱜ ᱮᱭᱟ ᱛᱚᱵᱮ ᱠᱚᱲᱟ ᱦᱚᱠᱚ ᱫᱷᱩᱛᱤᱭᱟ᱾ ᱨᱮ ᱢᱤᱫ ᱫᱚᱢ ᱥᱮᱱ ᱨᱮᱜᱮ ᱚᱲᱟᱜ ᱫᱩᱣᱟᱹᱨ ᱧᱮᱞ ᱟᱨ ᱡᱟᱶᱟᱭ ᱫᱷᱩᱛᱤ ᱵᱟᱱᱟᱨ ᱜᱮ ᱯᱩᱨᱟᱹᱜ-ᱟ
ᱟᱪᱪᱷᱟ ᱚᱱᱟ ᱵᱟᱯᱞᱟ ᱨᱮᱫᱚ ᱦᱟᱸᱜ ᱢᱟᱱᱮ ᱠᱩᱲᱤ ᱯᱟᱦᱟᱴᱟ ᱠᱷᱚᱱ ᱜᱮ ᱪᱟᱞᱟᱜ-ᱟ ᱥᱮ ᱪᱮᱫ ᱞᱮᱠᱟ ᱦᱟᱜ ᱥᱮ ᱵᱟᱝ
ᱦᱮᱸ ᱦᱮᱸ ᱤᱭᱟᱹ ᱫᱚ ᱛᱮ ᱠᱚ ᱪᱟᱞᱟᱜ-ᱟ
ᱟᱪᱪᱷᱟ ᱟᱪᱪᱷᱟ ᱦᱩᱸ ᱦᱩᱸᱛᱟᱨᱯᱚᱨᱮ ᱦᱚᱜ-ᱚᱭ ᱡᱮ ᱡᱚᱠᱷᱚᱱ ᱩᱱᱠᱤᱱ ᱠᱤᱱ ᱟ ᱦᱚᱨᱚᱜ ᱪᱤᱱ ᱦᱩᱭᱱᱟ ᱤᱱᱟᱹ ᱯᱚᱨᱮ ᱵᱟᱯᱞᱟ ᱫᱚ ᱦᱟᱸᱜ ᱚᱠᱟᱨᱮ ᱦᱩᱭᱩᱜ-ᱟ ᱠᱚᱲᱟ ᱚᱲᱟᱜ ᱨᱮ ᱥᱮ ᱠᱩᱲᱤ ᱚᱲᱟᱜ ᱨᱮ ᱦᱟᱸᱜ ᱵᱟᱯᱞᱟ ᱩᱝᱠᱤᱱᱟᱜ ᱫᱚ ᱦᱟᱜ ᱦᱩᱭᱩᱜ-ᱟ ᱦᱟᱸᱜ
ᱚ ᱵᱟᱯᱞᱟ ᱛᱮᱜ ᱫᱮ ᱦᱟ ᱚᱱᱛᱮᱜ ᱪᱤᱱᱦᱟᱹ ᱵᱟᱲᱟ ᱛᱮᱜ
ᱦᱮᱸ ᱦᱮᱸ ᱦᱮᱸ ᱦᱚᱨᱚᱜᱪᱤᱱ ᱛᱟᱭᱚᱢ ᱛᱚ ᱠᱚᱲᱟ ᱜᱮ ᱦᱟᱸᱜ ᱵᱟᱹᱦᱩ ᱠᱩᱲᱤ ᱟᱹᱜᱩᱭᱭᱟ ᱢᱟᱱᱮ ᱠᱩᱲᱤ ᱚᱲᱟᱜ᱾ ᱠᱷᱚᱱ ᱥᱮ ᱪᱮᱫ ᱞᱮᱠᱟ
ᱦᱮᱸ ᱛᱮ ᱚᱱᱟ ᱜᱚᱱᱚᱝ ᱴᱟᱠᱟ ᱠᱚ ᱨᱟᱭᱵᱟᱨᱤ ᱜᱮᱭᱟ ᱛᱚ᱾
ᱦᱩᱸ ᱦᱩᱸ ᱦᱩᱸ
ᱨᱟᱭᱵᱟᱨᱤᱜ ᱨᱟᱭᱵᱟᱨᱤᱜ ᱜᱚᱱᱚᱝ ᱴᱟᱠᱟ ᱠᱚᱭ ᱤᱫᱤᱭᱟ ᱛᱚ ᱟᱫᱚ ᱚᱱᱟ ᱠᱚ ᱵᱟᱝ ᱥᱩᱥᱟᱹᱨ ᱞᱮᱱᱠᱷᱟᱡ ᱢᱟ ᱵᱟᱯᱞᱟ ᱢᱟᱦᱟᱜ ᱵᱟᱝ ᱟᱸᱡᱟᱜ-ᱟ ᱟᱫᱚ ᱚᱱᱟ ᱠᱚ ᱥᱩᱥᱟᱹᱨ ᱵᱟᱲᱟ ᱠᱟᱛᱮᱜ ᱛᱤᱱᱟᱹᱜ ᱫᱤᱱ ᱠᱚ ᱱᱮᱰᱟᱭᱟ ᱩᱱᱟᱹᱜ᱾
ᱦᱩᱸ ᱦᱩᱸ
ᱞᱟᱯᱤ ᱥᱩᱛᱢ ᱛᱚᱞ ᱫᱚᱦᱚᱭᱟᱞᱮ ᱤᱭᱟᱹ ᱛᱚᱞ ᱛᱚᱞᱮᱭᱟᱠᱚ ᱛᱚᱞ ᱰᱚᱢᱵᱮ ᱟᱡᱤᱯ ᱰᱷᱮᱨ ᱠᱟᱭᱛᱮ ᱢᱚᱬᱮ ᱥᱮ ᱮᱭᱟᱭ ᱜᱮᱞ ᱢᱤᱫ ᱫᱤᱱ ᱠᱚ ᱱᱮᱰᱟᱭᱟ᱾ ᱮᱜ ᱱᱮᱰᱟ ᱵᱟᱲᱟ ᱠᱟᱛᱮᱜ ᱨᱟᱭᱵᱟᱨᱤᱡ ᱚᱱᱟ ᱞᱟᱹᱭ ᱵᱮᱱ
ᱦᱩᱸ ᱦᱩᱸ ᱛᱟᱯᱚᱨᱮ ᱩᱱᱠᱩ ᱫᱚ ᱥᱩᱛᱟᱹᱢ ᱠᱚ ᱜᱟᱹᱰᱟ ᱥᱮ ᱵᱟᱝ ᱚᱱᱟ ᱦᱟᱜ ᱢᱟᱱᱮ ᱤᱭᱟᱹ ᱞᱮᱠᱟ ᱛᱮ ᱦᱟᱸᱜ ᱪᱮᱫ ᱠᱚ ᱞᱟᱹᱭᱟ ᱦᱟᱸᱜ ᱜᱤᱨᱟᱹ ᱞᱮᱠᱟᱛᱮ ᱥᱮ ᱵᱟᱝ ᱚᱱᱟ ᱫᱚ ᱦᱟᱸᱜ
ᱦᱮᱸ ᱦᱮᱸ
ᱟᱪᱪᱷᱟ ᱢᱟᱱᱮ ᱚᱱᱟ ᱫᱚᱦᱟᱜ ᱢᱚᱬᱮ ᱠᱷᱚᱱ ᱛᱩᱨᱩᱭ ᱫᱤᱱ ᱮᱸ ᱜᱮᱠᱚ ᱫᱚᱦᱚᱭᱟ ᱥᱮ ᱵᱟᱝ ᱢᱟᱱᱮ ᱤᱱᱟᱹ ᱠᱷᱚᱜ ᱟᱹᱰᱤ ᱡᱤᱞᱤᱜ-ᱟ ᱟᱹᱰᱤ ᱮᱭᱟᱭ ᱫᱤᱱ ᱫᱷᱟᱹᱵᱤᱡ ᱠᱚ ᱫᱚᱦᱚᱭᱟ ᱥᱮ ᱵᱟᱝ? ᱚᱱᱟ ᱠᱷᱚᱡ ᱡᱟᱹᱥᱛᱤ ᱫᱚᱦᱟᱜ ᱵᱟᱠᱚ ᱫᱚᱦᱚᱭ ᱜᱮᱭᱟ ᱫᱤᱱ ᱫᱚᱥᱮ ᱵᱟᱝ? ᱟᱪᱪᱷᱟ ᱟᱪᱪᱷᱟ ᱼᱼ
ᱦᱮᱸ ᱨᱟᱭᱵᱟᱨᱤᱡ ᱜᱤᱨᱟᱹᱣᱟᱱᱛᱮ ᱠᱚᱲᱟ ᱼᱼ ᱥᱮᱫ ᱨᱮᱱ ᱴᱷᱮᱱᱮ ᱦᱩᱭᱩᱜᱼᱟ᱾ ᱠᱚᱲᱟ ᱥᱮᱜ ᱨᱮᱱ ᱫᱚ ᱚᱱᱟ ᱜᱤᱨᱟᱹ ᱼᱼ ᱠᱩᱥᱤ ᱞᱮᱱᱠᱷᱟᱱ ᱢᱟ ᱵᱩᱜᱤ ᱜᱮ᱾ ᱟᱨ ᱵᱟᱠᱚ ᱠᱩᱥᱤ ᱞᱮᱱᱠᱷᱟᱱ ᱼᱼ ᱟᱠᱚ ᱯᱟᱨᱤ ᱜᱤᱨᱟᱹ ᱛᱚᱞ ᱫᱚᱲᱦᱟᱭᱟᱠᱚ। ᱟᱨ ᱠᱩᱲᱤ ᱥᱮᱫ ᱨᱮᱱᱠᱩ ᱠᱚᱞ ᱟᱠᱚᱣᱟ।
ᱦᱩᱸ ᱦᱩᱸ
ᱟᱜ ᱟᱫᱚ ᱠᱩᱲᱤ ᱥᱮᱫ ᱨᱮᱱ ᱫᱚ ᱚᱱᱟ ᱯᱷᱮᱨᱟᱜ ᱜᱮᱠᱚ ᱢᱟᱱᱟᱣᱟ᱾ ᱵᱟᱠᱚ ᱼᱼ ᱱᱮᱰᱟ ᱯᱷᱮᱨᱟᱣ ᱫᱟᱲᱮᱭᱟᱜᱼᱟ।
ᱟᱪᱪᱷᱟ ᱟᱪᱪᱷᱟ ᱛᱟᱯᱚᱨᱮ ᱦᱚᱸ ᱡᱚᱠᱷᱚᱱ ᱩᱱᱠᱤᱱᱟᱜ ᱵᱟᱯᱞᱟ ᱛᱟᱯᱚᱨᱮ ᱦᱚᱜ ᱡᱚᱠᱦᱚᱱ ᱩᱱᱠᱤᱱᱟᱜ ᱵᱟᱯᱞᱟ ᱦᱩᱭᱩᱜ-ᱟ ᱛᱚ ᱩᱱᱠᱤᱱᱟᱜ ᱵᱟᱯᱞᱟ ᱫᱚ ᱪᱮᱫ ᱫᱟᱹᱣᱲᱟᱹ ᱪᱮᱛᱟᱱ ᱨᱮᱜᱮ ᱦᱩᱭᱩᱜ-ᱟ ᱥᱮ ᱪᱮᱫ ᱞᱮᱠᱟ ᱦᱟᱜ ᱞᱮᱠᱟ ᱦᱜ
ᱩᱱᱠᱤᱱᱟᱜ ᱵᱟᱯᱞᱟ ᱫᱚ ᱛᱮᱜ ᱚᱱᱟᱠᱟ ᱵᱟᱝ ᱥᱩᱥᱟᱹᱨ ᱞᱮᱱᱠᱟᱱᱡ ᱥᱟᱱᱟᱢᱟᱜ ᱫᱟᱹᱣᱲᱟᱹ ᱪᱟᱱ ᱜᱮ ᱦᱩᱭᱩᱜ-ᱟ
ᱦᱩᱸ ᱦᱩᱸ ᱦᱩᱸ ᱟᱪᱪᱷᱟ
ᱢᱟᱱᱮ ᱵᱟᱯᱞᱟ ᱞᱮᱠᱟ ᱜᱮ ᱡᱷᱚᱛᱚ ᱣᱟᱜ ᱦᱟᱺᱰᱤ ᱯᱟᱹᱨᱣᱟᱹ ᱟᱛᱮᱫ ᱼᱼ
ᱦᱮᱸ ᱞᱟᱹᱭ ᱵᱮᱱ ᱦᱮᱸ
ᱦᱮᱞᱳ ᱟᱸᱡᱚᱢᱚᱜ ᱠᱟᱱᱟ?
ᱟᱪᱪᱷᱟ ᱨᱚᱲ ᱟᱸᱡᱚ ᱦᱮᱸ ᱦᱮᱸ ᱦᱮᱸ ᱟᱸᱡᱚᱢᱚᱜ ᱠᱟᱱᱟ।
ᱦᱩᱸ
ᱟᱸᱡᱚᱢᱚᱜ ᱠᱟᱱᱟ ᱛᱟᱨᱯᱚᱨᱮ ᱦᱟᱸᱜ ᱼᱼ ᱩᱱᱠᱤᱱᱟᱜ ᱵᱟᱯᱞᱟ ᱢᱟ ᱦᱩᱭᱩᱜ ᱜᱮᱭᱟ᱾ ᱵᱟᱯᱞᱟ ᱞᱟᱦᱟᱨᱮ ᱥᱤᱸᱫᱩᱨ ᱫᱟᱱ ᱼᱼ ᱞᱟᱦᱟᱨᱮ᱾ ᱡᱚᱠᱷᱚᱱ ᱥᱮᱛᱟᱜ ᱵᱮᱲᱟ ᱦᱟᱸᱜ ᱢᱟᱱᱮ ᱼᱼ ᱮᱸᱻ ᱡᱟᱦᱟᱸ ᱫᱚ ᱦᱟᱸᱜ ᱮᱸᱻ ᱵᱟᱲᱜᱮ ᱥᱮᱫ ᱠᱚ ᱪᱟᱞᱟᱜ ᱫᱟᱜ ᱵᱟᱯᱞᱟ ᱞᱟᱹᱜᱤᱫ᱾ ᱱᱚᱣᱟ ᱫᱟᱜ ᱵᱟᱯᱞᱟ ᱦᱚᱸᱻ ᱦᱩᱭᱩᱜ ᱜᱮᱭᱟ ᱥᱮᱛᱟᱜ ᱵᱮᱲᱟ ᱦᱟᱸᱜ ᱢᱟᱱᱮ ᱥᱸᱫᱩᱟᱱ ᱞᱟᱦᱟᱨᱮ᱾ ᱡᱮᱦᱮᱛᱩ ᱼᱼ ᱟ ᱥᱮᱛᱟᱜ ᱛᱚᱨᱟ ᱥᱤᱢᱨᱟᱜ ᱨᱮ।
ᱦᱩᱸ
ᱡᱮᱦᱮᱛᱩ ᱵᱟᱲᱟᱭ ᱞᱮᱠᱟᱛᱮ ᱵᱟᱯᱞᱟ ᱡᱟᱦᱟᱸᱭ ᱠᱤᱱ ᱵᱟᱯᱞᱟᱜᱼᱟ ᱫᱟᱜ ᱵᱟᱯᱞᱟ ᱞᱟ ᱵᱟᱯᱞᱟ ᱵᱟᱝ ᱦᱩᱭ ᱞᱮᱱᱠᱷᱟᱡ ᱢᱟ ᱵᱟᱯᱞᱟ ᱢᱟ ᱦᱟᱸᱜ ᱩᱱᱠᱤᱱᱟᱜ ᱼᱼ ᱦᱮᱸ ᱟᱨ ᱵᱟᱠᱷᱟᱱᱡ ᱢᱟ ᱚᱱᱠᱟᱱᱟᱜ ᱥᱤᱸᱫᱩᱨ ᱫᱟᱱ ᱢᱟ ᱦᱟᱸᱜ ᱵᱟᱝ ᱦᱩᱭᱩᱜ ᱜᱮᱭᱟ᱾ ᱢᱟᱲᱟᱝ ᱫᱚ ᱫᱟᱜ ᱵᱟᱯᱞᱟᱭ ᱡᱩᱲᱟ ᱟᱪᱪᱷᱟ ᱟᱸᱡᱚᱢᱚᱜ ᱚᱱᱟ ᱫᱚ ᱨᱚᱲ᱾
ᱦᱮᱸ ᱟᱸᱡᱚᱢ ᱠᱟᱱᱟ ᱱᱟᱦᱟᱜ ᱛᱤᱱ ᱥᱚᱢᱚᱭ ᱪᱚᱝ ᱠᱷᱟᱲᱟᱜ ᱠᱷᱲᱮᱫᱚᱜ ᱠᱟᱱᱟ।
ᱟᱪᱪᱷᱟ ᱟᱪᱪᱷᱟ ᱥᱮ ᱛᱚ ᱡᱟᱭᱦᱳᱠ ᱛᱚ ᱼᱼ ᱮᱸᱻ ᱱᱚᱜ ᱚᱭ ᱡᱮ ᱟᱹᱰᱤ ᱞᱮᱠᱟᱱ ᱵᱟᱯᱞᱟᱢ ᱞᱟᱹᱭ ᱠᱮᱫᱟ ᱜᱮᱯᱮᱞ ᱜᱚᱴᱟᱝ ᱥᱮ ᱵᱟᱝ᱾
ᱛᱚ ᱱᱚᱣᱟ ᱫᱚ ᱦᱟᱸᱜ ᱡᱟᱦᱟᱸ ᱵᱮᱱ ᱞᱟᱹᱭ ᱠᱮᱫᱟ ᱱᱚᱣᱟ ᱫᱚ ᱥᱟᱸᱜᱷᱟ ᱵᱟᱯᱞᱟ ᱥᱮ ᱵᱟᱝ? ᱥᱟᱝᱜᱟᱷᱟ ᱵᱟᱯᱞᱟ ᱥᱮ? ᱚ ᱥᱟᱹᱫᱟᱹᱭ ᱵᱟᱯᱞᱟ ᱟᱪᱪᱷᱟ ᱟᱪᱪᱷᱟ ᱴᱷᱤᱠ ᱜᱮᱭᱟ ᱦᱮᱸ ᱦᱮᱸ ᱥᱟᱹᱫᱟᱹᱭ ᱵᱟᱯᱞᱟ। ᱛᱚ ᱱᱚᱣᱟ ᱨᱮᱫᱚ ᱦᱸᱟᱜ ᱢᱟᱱᱮ ᱠᱩᱲᱤ ᱯᱟᱦᱴᱟ ᱨᱮᱱᱜᱮ ᱠᱚᱲᱟ ᱯᱟᱦᱴᱟ ᱠᱚ ᱪᱟᱞᱟᱜᱼᱟ।
ᱦᱩᱸ ᱦᱩᱸ ᱤᱭᱟᱹ। ᱠᱚᱲᱟ ᱯᱟᱦᱴᱟ ᱨᱮᱱ ᱜᱮ ᱤᱭᱟᱹ ᱠᱚ ᱼᱼ ᱪᱟᱞᱟᱜᱼᱟ ᱪᱮᱫ ᱠᱚ ᱢᱮᱛᱟᱜᱼᱟ ᱵᱟᱹᱨᱭᱟᱹᱛᱚᱜ ᱠᱚ ᱪᱟᱞᱟᱜᱼᱟ।
ᱵᱟᱹᱨᱭᱟᱹᱛᱚᱜ ᱠᱚ ᱪᱟᱞᱟᱜᱼᱟ ᱟᱪᱪᱷᱟ ᱥᱮ ᱦᱮᱸ ᱦᱮᱸ ᱦᱮᱸ ᱴᱷᱤᱠ ᱴᱷᱤᱠ। ᱵᱟᱝ ᱚᱸᱰᱮᱢ ᱞᱟᱹᱭ ᱠᱮ ᱦᱟᱸᱜ ᱡᱮ ᱡᱚᱠᱷᱚᱱ ᱚᱱᱟ ᱤᱭᱟᱹ ᱼᱼ ᱚᱲᱟᱜ ᱫᱩᱣᱟᱹᱨ ᱧᱮᱞ ᱥᱮ ᱦᱚᱨᱚᱜ ᱪᱤᱱ ᱫᱚ ᱦᱟᱸᱜ ᱠᱩᱲᱤ ᱥᱮᱫ ᱨᱮᱱ ᱠᱚ ᱪᱟᱞᱟᱜᱼᱟ ᱠᱚᱲᱟ ᱚᱲᱟᱜ ᱥᱮ ᱪᱮᱫ ᱞᱮᱠᱟ?
ᱪᱮᱫ ᱞᱮᱠᱟ ᱦᱟᱸᱜ ᱼᱼ
ᱚᱱᱟ ᱦᱚᱨᱚᱜ ᱥᱤᱱ ᱥᱮ ᱡᱟᱦᱟᱸ ᱚᱲᱟᱜ ᱫᱩᱣᱟᱹᱨ ᱧᱮᱞ ᱫᱚ ᱠᱩᱲᱤ ᱥᱮᱫ ᱨᱮᱱ ᱜᱮᱠᱚ ᱪᱟᱞᱟᱜᱼᱟ ᱠᱚᱲᱟ ᱚᱲᱟᱜ ᱥᱮ ᱵᱟᱝ?
ᱦᱚᱸ ᱚᱱᱮ ᱠᱚ ᱪᱟᱞᱟᱜ᱾
ᱦᱮᱸ ᱦᱮᱸ ᱦᱮᱸ᱾ ᱟᱪᱪᱷᱟ ᱟᱪᱪᱷᱟ᱾ ᱴᱷᱤᱠ ᱴᱷᱤᱠ᱾ ᱛᱚ ᱟᱹᱰᱤ ᱱᱟᱯᱟᱭ ᱜᱮ᱾ ᱡᱮᱦᱮᱛᱩ ᱟᱵᱚᱣᱟᱜ ᱥᱟᱶᱛᱟᱨᱮ ᱟᱹᱰᱤ ᱞᱮᱠᱟᱱ ᱵᱟᱯᱞᱟ ᱟᱵᱚᱨᱮᱱ ᱦᱟᱯᱲᱟᱢ ᱠᱚ ᱥᱮᱫᱟᱭ ᱡᱩᱜᱽ ᱨᱮᱠᱚ ᱛᱟᱞ ᱦᱚᱴᱩ ᱟᱠᱟᱜ ᱛᱟᱵᱚᱱᱟ ᱾ᱚᱱᱠᱟ ᱞᱮᱠᱟᱛᱮ ᱦᱮᱸ ᱵᱟᱯᱞᱟ ᱵᱤᱦᱟᱹ ᱠᱚ ᱦᱩᱭᱩᱜ ᱠᱟᱱᱟ᱾ ᱪᱮᱫᱟᱜ ᱥᱮ ᱚᱠᱚᱭ ᱚᱠᱟ ᱞᱮᱠᱟ ᱮᱻ ᱨᱟᱭᱵᱟᱨ ᱠᱟᱛᱮᱫ ᱚᱠᱚᱭ ᱚᱠᱟ ᱞᱮᱠᱟ ᱢᱟᱱᱮ ᱮᱜ ᱠᱟᱹᱛᱤᱜ ᱠᱤᱱ ᱧᱟᱯᱟᱢ ᱠᱟᱱᱟ ᱠᱤᱱ ᱾ᱚᱱᱠᱟ ᱞᱮᱠᱟ ᱢᱟᱱᱮ ᱩᱱᱠᱤᱱᱟᱜ ᱵᱟᱯᱞᱟ ᱦᱩᱭᱩᱜ ᱛᱟᱹᱠᱤᱱᱟ᱾ ᱡᱟᱦᱟᱸ ᱞᱮᱠᱟ ᱞᱟᱹᱭ ᱠᱮᱜᱼᱟ ᱠᱚᱸᱰᱮᱞ ᱧᱟᱯᱟᱢ ᱵᱟᱯᱞᱟ ᱢᱮᱱᱟᱜᱼᱟ ᱛᱟᱨᱯᱚᱨᱮ ᱟᱨᱦᱚᱸ ᱥᱟᱸᱜᱷᱟ ᱵᱟᱯᱞᱟ ᱢᱮᱱᱟᱜᱼᱟ᱾ ᱛᱚ ᱟᱹᱰᱤᱜᱟᱱ ᱱᱚᱜ ᱚᱝᱠᱟ ᱵᱟᱯᱞᱟ ᱢᱮᱱᱟᱜᱼᱟ ᱡᱟᱦᱟᱸᱞᱮᱠᱟ ᱨᱮᱦᱚᱸ ᱫᱩᱣᱟᱹᱨ ᱵᱟᱯᱞᱟ ᱢᱮᱱᱟᱜᱼᱟ।
ᱦᱩᱸ
ᱡᱟᱦᱟᱸ ᱞᱮᱠᱟ ᱫᱩᱣᱟᱹᱨ ᱵᱟᱯᱞᱟ ᱫᱚ ᱢᱮᱱ ᱞᱮᱠᱷᱟᱡ ᱫᱚ ᱱᱚᱜ ᱚᱭ ᱡᱮ ᱵᱟᱹᱨᱭᱟᱹᱛ ᱠᱚ ᱪᱟᱞᱟᱜᱼᱟ ᱠᱚᱲᱟ ᱥᱮᱫ ᱨᱮᱱ᱾ ᱠᱩᱲᱤ ᱚᱲᱟᱜ ᱨᱮᱫᱚ ᱵᱟᱯᱞᱟ ᱫᱚ ᱦᱩᱭᱩᱜᱼᱟ ᱥᱤᱸᱫᱩᱨ ᱫᱟᱱ ᱠᱚᱫᱚ ᱦᱩᱭᱩᱜᱼᱟ। ᱚᱱᱟ ᱫᱚ ᱯᱷᱟᱭᱞᱟᱣ ᱛᱮ ᱦᱩᱭᱩᱜᱼᱟ ᱾
ᱵᱮᱞᱟᱣ ᱛᱮ ᱪᱷᱟᱹᱴᱠᱟ, ᱪᱮᱫ ᱞᱮᱠᱟ ᱵᱚᱱ ᱢᱮᱛᱟᱜᱼᱟ᱾ ᱪᱷᱟᱹᱴᱠᱟ ᱟᱲᱟᱜ ᱥᱮ ᱪᱮᱫ ᱞᱮᱠᱟ?
ᱦᱮᱸ ᱦᱮᱸ ᱪᱷᱟᱹᱴᱠᱟ ᱠᱚ ᱟᱲᱟᱜᱟ ᱠᱩᱲᱤ ᱥᱮ ᱨᱮᱱ ᱚᱱᱟ ᱫᱚ ᱾ᱦᱳᱭ ᱚᱱᱠᱟ ᱦᱟᱸᱜ ᱛᱚ ᱴᱷᱤᱠ ᱜᱮᱭᱟ ᱛᱚ ᱤᱱᱠᱟᱹ ᱜᱮᱞᱟᱝ ᱨᱚᱯᱚᱲᱟ, ᱚᱠᱛᱚ ᱠᱚ ᱦᱩᱭᱮᱱ ᱛᱮᱞᱟᱝ ᱦᱟᱸᱜ᱾
ᱴᱷᱤᱠ ᱜᱮᱭᱟ ᱛᱚᱵᱮ ᱟᱭᱢᱟ ᱟᱭᱢᱟ ᱥᱟᱨᱦᱟᱣ᱾ ᱦᱮᱭ ᱦᱳᱭ ᱦᱳᱭ ᱴᱷᱤᱠ ᱜᱮᱭᱟ ᱴᱷᱤᱠ ᱜᱮᱭᱟ᱾